ᱟ ᱜᱚᱢᱠᱮ
ᱡᱚᱦᱟᱨ ᱜᱮ
ᱟᱸ ᱡᱚᱦᱟᱨ ᱡᱚᱦᱟᱨ
ᱜᱚᱝᱠᱮ ᱞᱟᱹᱭᱟᱹᱧ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱮᱛᱚᱜ ᱫᱚ ᱦᱟᱯᱮ ᱛᱩᱯᱩᱱ ᱦᱮᱡ ᱦᱩᱭ ᱟᱠᱟᱱᱟ, ᱱᱚᱣᱟ ᱜᱟᱰᱟ ᱥᱮᱱ ᱟᱨ ᱟᱹᱵᱤᱱ ᱫᱚ?
ᱩᱢ ᱵᱟᱲᱟ ᱦᱩᱭ ᱟᱠᱟᱱᱟ, ᱡᱚᱢ ᱵᱟᱲᱟ ᱛᱩᱯᱩ ᱫᱚ ᱟᱹᱣᱨᱤ ᱦᱩᱭᱩᱜᱼᱟ, ᱡᱚᱢ ᱵᱟᱲᱟ ᱠᱚ ᱫᱚ ᱦᱩᱭ ᱮᱱᱟ ᱥᱮ ᱟᱹᱣᱨᱤ?
ᱦᱮᱸ ᱡᱚᱢ ᱵᱟᱲᱟ ᱠᱚ ᱦᱟᱯᱮ ᱚᱱᱟ ᱛᱩᱯᱩ ᱵᱟᱲᱟ ᱠᱟᱛᱮ, ᱱᱟᱦᱟᱜ ᱛᱟᱨᱯᱚᱨᱮ ᱡᱚᱢ ᱵᱟᱲᱟ ᱦᱩᱭᱩᱜᱼᱟ᱾
ᱟᱨ ᱚᱱᱛᱮ ᱪᱮᱫ ᱞᱮᱠᱟ? ᱫᱟᱜ ᱡᱟᱹᱯᱩᱫ ᱠᱚ ᱪᱮᱫ ᱞᱮᱠᱟ ᱛᱟᱦᱚᱞᱮ ᱚᱱᱛᱮ?
ᱫᱟᱜ ᱠᱚ ᱫᱚ ᱵᱟᱝ ᱞᱮᱠᱟ ᱜᱮ᱾ ᱱᱚᱜᱼᱚᱭ ᱦᱚᱞᱟ ᱢᱟᱫᱷᱮᱨ ᱜᱮ ᱦᱟᱞᱠᱟ ᱠᱟᱹᱴᱤᱡ ᱦᱚᱭ ᱵᱟᱲᱟ ᱠᱮᱫᱟ, ᱡᱷᱤᱯᱤᱨ ᱡᱷᱤᱯᱤᱨ ᱠᱟᱹᱴᱤᱡ ᱮ ᱫᱟᱜ ᱵᱟᱲᱟ ᱠᱮᱫᱟ, ᱟᱫᱚ ᱵᱟᱭ ᱫᱟᱜ ᱞᱮᱫᱟ ᱦᱚᱸᱜᱼᱚᱭ ᱟᱫᱚ, ᱛᱮᱦᱮᱧ ᱠᱟᱹᱴᱤᱡ ᱡᱩᱡᱽᱞᱩ ᱧᱚᱜ ᱵᱩᱡᱷᱟᱹᱜ ᱠᱟᱱᱟ, ᱟᱫᱚ ᱫᱟᱜ ᱦᱤᱡᱩᱜᱼᱟ ᱥᱮ ᱪᱤᱠᱟᱹᱜᱼᱟ ᱱᱟᱜ ᱠᱷᱟᱱ ᱥᱮᱫ ᱛᱮ ᱢᱚᱱᱮ ᱦᱩᱭᱩᱜ ᱠᱟᱱᱟ ᱫᱟᱜ ᱦᱮᱡ ᱫᱟᱲᱮᱭᱟᱜᱼᱟ ᱾ ᱛᱟᱦᱚᱞᱮ ᱜᱚᱝᱠᱮ ᱟᱯᱮ ᱚᱱᱛᱮ ᱫᱚ
ᱟᱞᱮ ᱱᱚᱛᱮ ᱦᱚᱸ ᱦᱚᱞᱟ ᱢᱟᱫᱷᱮᱨ ᱠᱟᱹᱴᱤᱡ ᱮ ᱫᱟᱜ ᱵᱟᱲᱟ ᱜᱚᱫ ᱠᱮᱫᱟ, ᱦᱟᱰ-ᱦᱩᱰ ᱵᱟᱲᱟ ᱠᱮᱜᱼᱟᱭ ᱚᱱᱠᱟ ᱢᱟ ᱱᱮᱛ ᱱᱤᱛᱚᱜ ᱢᱟ ᱚᱯᱷ ᱥᱤᱡᱮᱱ ᱨᱮ ᱞᱮᱠᱟ ᱜᱮ ᱞᱮᱠᱷᱟᱜ ᱠᱟᱱᱟ ᱱᱟᱦᱟᱜ ᱫᱟᱜ ᱠᱚᱢᱟ, ᱱᱤᱛᱚᱜ ᱢᱟ ᱠᱟᱹᱢᱤ ᱨᱮ ᱢᱟ ᱵᱟᱝ ᱞᱟᱜᱟᱜ ᱠᱟᱱᱟ᱾
ᱦᱚᱭ ᱟᱫᱚ ᱱᱚᱝᱠᱟ ᱜᱮ ᱱᱤᱛᱚᱜ ᱫᱚ ᱫᱟᱜ ᱤᱫᱤ ᱞᱮᱠᱷᱟ ᱠᱷᱟᱱᱮ ᱱᱚᱝᱠᱟ ᱜᱮ ᱴᱷᱤᱠ ᱜᱮᱭᱟ ᱟᱫᱚ ᱟᱥᱟᱲ ᱵᱚᱸᱜᱟ ᱠᱚ ᱱᱚᱜᱼᱚᱭ ᱨᱚᱦᱚᱭ ᱫᱤᱱ ᱠᱚ ᱦᱤᱡᱩᱜ ᱠᱟᱱᱟ ᱛᱚ᱾ ᱛᱚᱠᱷᱚᱱ ᱫᱟᱜ ᱢᱟᱭ ᱱᱤᱛᱚᱜ ᱵᱟᱭ ᱫᱟᱜᱮᱜ ᱨᱮ ᱦᱚᱸ ᱛᱚᱠᱷᱚᱱᱮ ᱫᱟᱜ ᱞᱮᱠᱷᱟᱱ ᱜᱮ ᱦᱩᱭᱩᱜᱼᱟ᱾
ᱦᱩᱸ ᱦᱮᱸ ᱱᱤᱛᱚᱜ ᱴᱟᱭᱤᱢ ᱨᱮ ᱠᱟᱹᱴᱤᱡ ᱛᱚᱞᱟ ᱠᱚ ᱜᱤᱰᱤ ᱨᱮᱱᱟᱜ ᱴᱟᱭᱤᱢ ᱡᱩᱫᱤ ᱧᱟᱢ ᱠᱚᱜᱼᱟ ᱛᱟᱯᱚᱨᱮ ᱫᱟᱜ ᱠᱮᱭᱟᱭ, ᱮᱱᱠᱷᱟᱱ ᱫᱚ ᱟᱹᱰᱤ ᱱᱟᱯᱟᱭ ᱠᱚᱜᱼᱟ ᱦᱩᱱᱟᱹᱝ᱾
ᱦᱚᱭ ᱛᱚᱞᱟ ᱠᱚ ᱫᱚ ᱛᱟᱦᱚᱞᱮ ᱟᱹᱣᱨᱤ ᱯᱮ ᱜᱤᱰᱤᱭᱟ?
ᱦᱮᱸ ᱟᱹᱣᱨᱤ ᱜᱮ ᱠᱟᱹᱴᱤᱡ ᱵᱷᱚᱨᱥᱟ ᱵᱟᱝ ᱵᱩᱡᱷᱟᱹᱜ ᱠᱟᱱᱟ ᱥᱮ ᱥᱮᱫᱟᱭ ᱢᱟ ᱥᱤᱡᱮᱱ ᱨᱮ ᱫᱟᱜᱟᱭ ᱟᱨ ᱱᱮᱛ ᱱᱮᱛᱟᱨ ᱢᱟ ᱥᱤᱡᱮᱱ ᱦᱤᱥᱟᱹᱵᱽ ᱢᱟ ᱫᱟᱜ ᱡᱟᱹᱲᱤ ᱠᱚ ᱦᱚᱸ ᱵᱟᱝ ᱦᱤᱡᱩᱜ ᱠᱟᱱᱟ ᱥᱮ
ᱦᱚᱭ ᱡᱚᱠᱷᱚᱱᱮ ᱫᱟᱜᱟ ᱨᱚᱦᱚᱭ ᱞᱟᱦᱟᱭ ᱫᱟᱜᱟ ᱟᱨ ᱵᱟᱠᱷᱟᱱ ᱤᱨ ᱥᱚᱢᱚᱭᱮ ᱫᱟᱜᱟ ᱨᱚᱦᱚᱭ ᱥᱚᱢᱚᱭ ᱫᱚ ᱴᱷᱤᱠ ᱴᱷᱟᱠ ᱵᱟᱭ ᱫᱟᱜᱟ᱾
ᱦᱚ ᱚᱱᱮ ᱚᱱᱟ ᱜᱮ ᱯᱨᱚᱵᱞᱮᱢ ᱠᱟᱹᱴᱤᱡ ᱦᱩᱭᱩᱜ ᱠᱟᱱᱟ ᱥᱟᱸᱦᱚᱥ ᱠᱚ ᱵᱟᱝ ᱠᱩᱲᱟᱹᱜ ᱠᱟᱱᱟ, ᱵᱟᱠᱷᱟᱱ ᱛᱚᱞᱟ ᱠᱚ ᱜᱤᱰᱤ ᱠᱟᱛᱮᱫ ᱟᱨᱚ ᱯᱚᱨᱮᱛᱮ ᱫᱟᱜᱟᱭ ᱥᱮ ᱵᱟᱭ ᱫᱟᱜᱟ ᱚᱱᱮ ᱚᱱᱟᱴᱟᱜ ᱢᱟᱱᱮ ᱵᱷᱚᱨᱥᱟᱴᱟᱜ ᱵᱟᱝ ᱦᱤᱡᱩᱜ ᱠᱟᱱᱟ᱾
ᱚᱱᱠᱟᱜᱮ ᱟᱫᱚ ᱜᱚᱝᱠᱮ ᱞᱟᱹᱭᱫᱟᱹᱧ ᱚᱱᱠᱟ ᱢᱤᱱᱤ ᱠᱚ ᱥᱮ ᱚᱱᱠᱟ ᱡᱟᱦᱱᱟᱜ ᱢᱮᱥᱤᱱ ᱠᱚ ᱜᱟᱰᱟ ᱠᱚ ᱠᱷᱚᱱ ᱚᱱᱠᱟ ᱵᱟᱯᱮ ᱤᱭᱟᱹᱭᱟ᱾
ᱟᱨ ᱢᱟᱱᱮ ᱱᱚᱝᱠᱟ ᱥᱤᱥᱴᱮᱢ ᱦᱩᱭᱩᱜ ᱠᱟᱱᱟ, ᱠᱤᱪᱷᱩᱜᱟᱱ ᱵᱟᱹᱫᱽ ᱢᱮᱱᱟᱜᱼᱟ ᱜᱟᱰᱟ ᱠᱚ ᱥᱩᱨ ᱨᱮ ᱟᱨ ᱠᱤᱪᱷᱩ ᱠᱤᱪᱷᱩ ᱱᱚᱝᱠᱟᱱ ᱡᱟᱭᱜᱟᱨᱮ ᱦᱩᱭᱩᱜ ᱠᱟᱱᱟ ᱢᱟᱱᱮ ᱥᱮᱞᱳ ᱠᱚᱦᱚᱸ ᱚᱱᱛᱮ ᱨᱮᱫᱚ ᱢᱟᱱᱮ ᱥᱩᱵᱤᱫᱷᱟ ᱵᱟᱹᱱᱩᱜᱼᱟ᱾
ᱚ ᱚᱸᱰᱮ ᱫᱚ ᱠᱟᱹᱴᱤᱡ ᱛᱟᱦᱚᱞᱮ ᱩᱴᱷᱟᱹᱱ ᱧᱚᱜ ᱜᱮᱭᱟ ᱚᱱᱛᱮ ᱫᱚ ᱦᱚᱭ ᱛᱚ ᱫᱟᱜ ᱠᱚ ᱩᱱᱟᱹᱜ ᱜᱟᱰᱟ ᱫᱟᱜ ᱦᱚᱸ ᱵᱟᱭ ᱧᱟᱢᱟ ᱟᱨ ᱢᱤᱱᱤ ᱠᱚᱦᱚᱸ ᱚᱱᱟ ᱥᱳᱨ ᱨᱮᱫᱚ ᱵᱟᱹᱱᱩᱜᱼᱟ
ᱦᱳᱭ ᱦᱳᱭ ᱦᱚᱸ
ᱜᱚᱝᱠᱮ ᱛᱟᱦᱚᱞᱮ ᱛᱳᱯᱳ ᱠᱚᱫᱚ ᱚᱲᱟᱜ ᱠᱚᱨᱮ ᱜᱤ ᱥᱮ ᱦᱟᱱᱮ ᱜᱟᱰᱟ ᱥᱮᱫ ᱮᱢ ᱪᱟᱞᱟᱣ ᱠᱟᱱᱟ
ᱛᱮᱦᱮᱧ ᱫᱚ ᱦᱟᱯᱮ ᱯᱷᱩᱨᱥᱚᱛ ᱨᱮ ᱠᱟᱹᱴᱤᱡ ᱴᱟᱭᱤᱢ ᱯᱟᱥ ᱞᱮᱠᱟ ᱜᱟᱰᱟ ᱥᱮᱫ ᱦᱮᱡ ᱦᱩᱭᱩ ᱠᱟᱱᱟ ᱡᱟᱦᱟᱸᱭ ᱠᱚ ᱱᱟᱸᱜ ᱡᱩᱫᱤ ᱚᱱᱠᱟ ᱢᱮᱱᱟᱜ ᱯᱮ ᱛᱟᱵᱚᱱᱟ ᱠᱟᱹᱴᱤᱡ ᱜᱟᱯᱟᱞ ᱢᱟᱨᱟᱣ ᱫᱩᱠᱷ ᱥᱩᱠᱷ
ᱚ ᱱᱟᱯᱟᱭ ᱜᱮ ᱛᱟᱦᱞᱮ ᱜᱟᱰᱟ ᱠᱚᱨᱮ ᱫᱚ ᱫᱟᱜ ᱫᱚ ᱟᱸᱡᱮᱫ ᱞᱮᱱᱟ ᱥᱮ ᱦᱚᱸᱜ ᱚᱭ ᱫᱟᱜ ᱠᱟᱫᱟ ᱛᱚᱢᱵᱟᱭᱮᱱᱟ ᱥᱮ ᱞᱟᱦᱟ ᱠᱷᱚᱱ ᱜᱮ ᱚᱝᱠᱟ ᱵᱟᱝ ᱟᱸᱡᱮᱫᱚᱜ ᱜᱮᱭᱟ ᱛᱟᱦᱮᱱ ᱜᱮᱭᱟ
ᱦᱳᱭ ᱜᱟᱰᱟ ᱠᱚᱫᱚ ᱯᱩᱨᱟᱹᱯᱩᱨᱤ ᱫᱚ ᱵᱟᱝ ᱟᱸᱡᱮᱫᱚᱜ ᱞᱮᱠᱟᱜᱮ ᱡᱷᱟᱨᱱᱟ ᱜᱟᱰᱟ ᱠᱟᱱᱟ ᱱᱟᱸᱦᱟᱜ
ᱦᱩᱸ ᱟᱞᱮ ᱱᱚᱛᱮ ᱫᱚ ᱜᱟᱰᱟ ᱫᱚ ᱛᱚᱞ ᱟᱠᱟᱫᱟ ᱠᱚ ᱟᱫᱚ ᱡᱷᱟᱨᱱᱟ ᱤᱡᱟᱹ ᱩᱱᱫᱟᱨᱟ ᱫᱚ ᱟᱸᱡᱮᱫᱚᱜᱼᱟ ᱱᱤᱭᱟᱹ ᱫᱷᱟᱣ ᱫᱚ ᱟᱹᱣᱨᱤ ᱟᱸᱡᱮᱫ ᱟᱸᱡᱮᱫ ᱛᱮᱜᱮ ᱛᱚᱠᱷᱚᱱ ᱠᱟᱹᱴᱤᱡ ᱮ ᱫᱟᱜ ᱠᱮᱫᱟ ᱟᱫᱚ ᱦᱟᱱᱮ ᱪᱮᱛᱟᱱ ᱥᱮᱫ ᱠᱷᱚᱱ ᱫᱟᱜ ᱟᱹᱛᱩ ᱟᱬᱜᱚ ᱠᱟᱛᱮᱜ ᱜᱟᱰᱟ ᱫᱚ ᱯᱮᱨᱮᱡ ᱠᱟᱱᱟ ᱟᱨᱠᱤ ᱱᱤᱛᱚᱜ ᱫᱚ ᱵᱟᱭ ᱫᱟᱜ ᱨᱮᱦᱚᱸ ᱨᱚᱦᱚᱭ ᱠᱟᱹᱢᱤ ᱠᱚᱫᱚ ᱚᱸᱰᱮ ᱠᱷᱚᱱ ᱜᱮ ᱦᱩᱭᱩᱜᱼᱟ
ᱜᱟᱱ ᱦᱟᱛᱟᱲᱚᱜ ᱠᱟᱱ ᱜᱮᱭᱟ ᱱᱟᱜ ᱛᱟᱦᱚᱞᱮ
ᱦᱩᱸ ᱦᱩᱸ
ᱟᱨ ᱛᱟᱦᱚᱞᱮ ᱟᱯᱮ ᱚᱱᱟ ᱠᱚᱨᱮ ᱡᱟᱦᱟᱱᱟᱜ ᱯᱨᱳᱜᱽᱨᱟᱢ ᱠᱚ
ᱯᱳᱜᱽᱨᱟᱢ ᱠᱚᱫᱚ ᱟᱫᱚ ᱦᱚᱜᱼᱚᱭ ᱟᱢᱵᱟᱵᱚᱛᱤ ᱯᱚᱨᱚᱵᱽ ᱠᱚ ᱥᱳᱨᱳᱜ ᱠᱟᱱᱟ ᱛᱚ ᱚᱱᱟᱜᱤ ᱯᱳᱜᱽᱨᱟᱢ ᱠᱚ ᱛᱚᱠᱷᱚᱱ ᱫᱚ ᱵᱟᱹᱱᱩᱜᱼᱟ ᱠᱟᱹᱴᱤᱡ ᱢᱟᱱᱟᱣ ᱦᱩᱭᱩᱜᱼᱟ ᱪᱷᱳᱴᱚ ᱠᱷᱟᱴᱚ ᱟᱨ ᱛᱤᱨᱤᱥᱮ ᱡᱩᱱ ᱥᱩᱨᱩᱜ ᱠᱟᱱᱟ ᱛᱚ ᱠᱷᱚᱱ ᱦᱩᱞ ᱢᱟᱦᱟ ᱛᱚᱠᱷᱚᱱ ᱚᱱᱟ ᱦᱩᱞ ᱢᱟᱦᱟ ᱠᱚ ᱢᱟᱱᱟᱣ ᱦᱩᱭᱩᱜᱼᱟ ᱛᱟᱦᱚᱞᱮ ᱟᱯᱮ ᱚᱱᱛᱮ ᱫᱚ ᱚᱱᱟ ᱦᱩᱞ ᱢᱟᱦᱟ ᱠᱚᱠᱚ ᱢᱟᱱᱟᱣ ᱜᱮᱭᱟ ᱥᱮ ᱵᱟᱝ?
ᱦᱳᱭ ᱚᱱᱟᱢᱟ ᱟᱵᱚ ᱥᱟᱱᱛᱟᱲ ᱦᱚᱯᱚᱱ ᱠᱚᱣᱟᱜ ᱢᱟ ᱟᱹᱰᱤ ᱢᱟᱨᱟᱝ ᱯᱟᱨᱟᱵᱽ ᱜᱮ ᱢᱮᱱ ᱜᱟᱱᱚᱜ-ᱟ ᱠᱟᱱ ᱛᱟᱵᱚᱱᱟ
ᱦᱩᱸ
ᱚᱱᱟ ᱪᱷᱟᱰᱟ ᱠᱟᱛᱮ ᱟᱨ ᱟᱞᱮ ᱥᱮᱫ ᱚᱱᱠᱟ ᱡᱩᱞᱟᱭ ᱢᱟᱭᱱᱟ ᱥᱮᱫ ᱵᱩᱨᱩ ᱵᱚᱸᱜᱟᱜ ᱱᱟᱦᱟᱜ
ᱟᱪᱪᱷᱟ ᱵᱩᱨᱩ ᱵᱚᱸᱜᱟ ᱫᱚ ᱪᱟᱞᱟᱣ ᱦᱩᱭᱩᱜᱼᱟ ᱛᱚ ᱢᱚᱱᱮ ᱦᱩᱭᱩᱜ ᱠᱟᱱᱟ ᱢᱤᱫ ᱫᱷᱟᱣ ᱦᱚᱸ ᱵᱩᱨᱩ ᱵᱚᱸᱜᱟ ᱧᱮᱞ ᱫᱚ ᱚᱠᱟᱥᱮᱫ ᱦᱚᱸ ᱪᱟᱞᱟᱣ ᱵᱟᱝ ᱦᱩᱭ ᱠᱟᱱᱟ ᱢᱚᱱᱮ ᱦᱩᱭᱩᱜ ᱠᱟᱱᱟ ᱱᱤᱭᱟᱹ ᱫᱷᱟᱣ ᱦᱩᱭᱩᱜᱼᱟ
ᱟᱪᱪᱷᱟ ᱦᱤᱡᱩᱜ ᱛᱟᱵᱚᱱ ᱯᱮ ᱟᱞᱮ ᱥᱮᱱ ᱟᱞᱮ ᱡᱷᱟᱲᱠᱷᱚᱸᱰ ᱫᱤᱥᱚᱢ
ᱡᱩᱸ ᱟᱫᱚ ᱵᱩᱨᱩ ᱵᱚᱸᱜᱟ ᱢᱟ ᱟᱹᱰᱤ ᱡᱟᱭᱜᱟ ᱠᱚᱨᱮ ᱦᱳᱭᱳᱜᱼᱟ
ᱦᱮᱸ
ᱠᱟᱹᱴᱤᱡ ᱵᱩᱨᱩᱪᱚ ᱟᱯᱮᱭᱟᱜ ᱫᱚᱦᱚ ᱥᱳᱨᱳᱜ ᱟᱯᱮ
ᱚ ᱟᱞᱮ ᱥᱮᱫ ᱠᱟᱹᱱᱦᱟᱹᱭ ᱥᱚᱦᱚᱨ ᱵᱤᱱ ᱟᱸᱡᱚᱢ ᱠᱟᱜᱼᱟ
ᱦᱳᱭ ᱦᱳᱭ
ᱦᱮᱡ ᱵᱟᱲᱟ ᱦᱟᱠᱟᱱ ᱜᱮᱭᱟᱵᱤᱱ ᱯᱟᱞᱮᱱ
ᱵᱟᱝ ᱵᱟᱝ ᱪᱟᱞᱟᱣ ᱵᱟᱲᱟ ᱫᱚ ᱵᱟᱝ ᱠᱟᱱᱟ ᱚᱱᱛᱮ ᱦᱚᱭᱛᱚ ᱚᱱᱠᱟ ᱯᱟᱨᱚᱢ ᱵᱟᱲᱟ ᱦᱩᱭ ᱠᱟᱱ ᱨᱮᱦᱚᱸ ᱟᱫᱚ ᱚᱸᱰᱮ ᱫᱚ ᱚᱱᱟ ᱵᱩᱨᱩ ᱠᱚ ᱥᱮᱫ
ᱢᱚᱴᱟᱢ ᱢᱩᱴᱤ ᱛᱤᱱᱟᱹᱜ ᱜᱟᱱ ᱠᱤᱞᱚ ᱢᱤᱴᱟᱨ ᱚᱸᱰᱮ ᱠᱷᱚᱱᱟᱜ ᱟᱯᱮ ᱚᱱᱛᱮ ᱠᱷᱚᱱᱟᱜ ᱰᱤᱥᱴᱮᱱᱥ ᱛᱟᱯᱮ
ᱟᱞᱮ ᱱᱚᱸᱰᱮ ᱠᱷᱚᱱᱟᱜ ᱫᱚ ᱛᱤᱱᱟᱹᱜ ᱦᱩᱭᱩᱜᱼᱟ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱢᱚᱴᱟᱢᱩᱴᱤ ᱚᱱᱠᱟ ᱥᱚ ᱟᱛᱩ ᱠᱚ ᱧᱩᱛᱩᱢ ᱫᱚ ᱱᱤᱛᱚᱜ ᱫᱚ ᱪᱟᱞᱟᱣ ᱫᱚ ᱜᱟᱱᱚᱜ ᱜᱮᱭᱟ
ᱦᱩᱸ
ᱜᱚᱝᱠᱮ ᱛᱟᱦᱚᱞᱮ ᱚᱲᱟᱜ ᱠᱚᱨᱮ ᱫᱚ, ᱡᱚᱛᱚ ᱦᱚᱲᱜᱮ ᱱᱟᱯᱟᱭ ᱵᱟᱲᱟ ᱜᱚᱢᱠᱮ ᱨᱚᱲ ᱵᱟᱝ ᱟᱸᱡᱚᱢᱚᱜ ᱠᱟᱱᱟ ᱴᱷᱤᱠ ᱴᱷᱟᱠ ᱟᱹᱰᱤ. ᱵᱟ. ᱧ ᱜᱚᱫ-ᱮᱜᱟ ᱟ. ᱰᱤ ᱟᱥᱛᱮ ᱟᱥᱛᱮ ᱟᱡᱚᱢᱚᱜ ᱠᱟᱱᱟ ᱴᱟᱣᱟᱨ ᱦᱚᱭᱛᱚ ᱵᱟᱭ ᱧᱟᱢ ᱮᱫᱟ᱾ ᱠᱟᱹᱴᱤᱡᱽ ᱴᱟᱣᱟᱨ ᱥᱮᱫ ᱮᱢ ᱪᱟᱞᱟᱣ ᱞᱮᱱᱠᱷᱟᱱ ᱦᱮᱸ ᱱᱤᱛᱚᱜ ᱫᱚ ᱟᱸᱡ
ᱦᱚᱸ ᱱᱤᱛᱚᱜ ᱢᱮᱱ ᱵᱤᱱ ᱱᱤᱛᱚᱜ ᱟᱸᱡᱚᱢᱚᱜ ᱠᱟᱱᱟ᱾ ᱢᱮᱱᱮᱜ ᱟᱹᱞᱤᱧ ᱟᱹᱵᱤᱱ ᱚᱲᱟᱜ ᱠᱚᱨᱮ ᱫᱚ ᱠᱷᱚᱵᱚᱨ ᱠᱚ ᱦᱚᱭ ᱱᱤᱛᱚᱜ ᱵᱚᱨᱛᱚᱢᱟᱱ ᱢᱟ ᱱᱟᱯᱟᱭ ᱜᱮ᱾
ᱦᱮᱞᱳ
ᱦᱚᱸ
ᱦᱮᱞᱳ ᱞᱟᱹᱭᱫᱟᱹᱧ ᱨᱚᱲ ᱵᱟᱝ ᱟᱸᱡᱚᱢᱚᱜ ᱠᱟᱱ ᱛᱟᱢᱟ ᱴᱷᱤᱠᱴᱷᱟᱠ ᱟᱨ ᱢᱟᱡᱷᱮ ᱢᱚᱫᱷᱮ ᱫᱚ ᱟᱢ ᱦᱚᱸ ᱡᱚᱠᱷᱚᱱᱮᱢ ᱨᱚᱲ ᱠᱟᱱᱟ ᱤᱧ ᱦᱚᱸ ᱛᱚᱠᱷᱚ ᱱᱤᱧ ᱨᱚᱲ ᱠᱟᱱᱟ ᱟᱨᱠᱤ ᱢᱤᱫ ᱥᱟᱶ ᱛᱮ ᱞᱟᱝ ᱨᱚᱲ ᱠᱟᱱᱟ᱾ ᱟᱹᱰᱤᱢ ᱵᱟᱝ ᱟᱸᱡᱚᱢᱚᱜ ᱞᱮᱠᱟ ᱜᱮ ᱵᱟᱝ ᱟᱸᱡᱚᱢᱚᱜ ᱠᱟᱱᱟ ᱜᱚᱝᱠᱮ ᱠᱟᱹᱴᱤᱡ ᱴᱟᱣᱟᱨ ᱮᱢ ᱧᱮᱞ ᱞᱮᱠᱷᱟᱱ ᱢᱮᱱᱟᱜᱟ ᱟᱥᱮ ᱵᱟᱹᱱᱩᱜᱼᱟ᱾ ᱚᱠᱟ ᱥᱮᱫ ᱴᱟᱣᱟᱨ
ᱱᱮᱴᱚᱣᱟᱨᱠ ᱢᱟ ᱟᱹᱞᱤᱧᱟᱜ ᱢᱟ ᱱᱤᱛᱚᱜ ᱧᱟᱢ ᱞᱮᱠᱟᱭ